ᱦᱮᱞᱳ,
ᱦᱮᱞᱳ
ᱮᱸ ᱨᱚᱲ ᱠᱚ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ᱾
ᱦᱳᱭ ᱟᱸᱡᱚᱢᱚᱜ ᱠᱟᱱ ᱜᱮᱭᱟ ᱛᱟᱦᱚᱞᱮ ᱛᱤᱦᱤᱱ ᱱᱤᱛᱚᱜ ᱫᱚ ᱪᱮᱜ ᱥᱟᱛᱟᱢ ᱱᱤᱭᱮ ᱞᱟᱝ ᱜᱟᱞᱢᱟᱨᱟᱣᱟ?
ᱦᱳᱭ ᱜᱟᱞᱢᱟᱨᱟᱣ ᱫᱟᱲᱮᱭᱟᱜ ᱟᱞᱟᱝ᱾ ᱟᱯᱮ ᱥᱮᱜ ᱚᱠᱟ ᱞᱮᱠᱟ ᱪᱟᱥ ᱠᱚ ᱦᱩᱭᱩᱜ ᱜᱮᱭᱟ? ᱛᱤᱱᱟᱹᱜ ᱵᱟᱨ ᱯᱮ ᱪᱟᱥ ᱜᱮᱭᱟ ᱟᱞᱮ
ᱟᱞᱮ ᱫᱚ ᱡᱮᱢᱚᱱ ᱢᱤᱜ ᱢᱤᱜ ᱫᱷᱟᱣ ᱜᱮ ᱦᱩᱲᱩ ᱠᱚ ᱪᱟᱥ ᱛᱚ ᱢᱤᱜ, ᱫᱷᱟᱣ ᱜᱮ ᱦᱩᱭᱩᱜ ᱜᱮᱭᱟ᱾ ᱟᱞᱮ ᱠᱚᱦᱚᱸ ᱱᱤᱭᱟᱹ ᱥᱤᱡᱤᱱ ᱨᱮᱜᱮ ᱪᱟᱥ ᱜᱮᱭᱟᱞᱮ ᱟᱫᱚ, ᱩᱱᱟᱹᱜ, ᱪᱮᱜ ᱤᱧ ᱞᱟᱹᱭᱟ ᱚᱲᱟᱜ ᱠᱚᱨᱮ ᱰᱟᱹᱝᱨᱤ ᱠᱚᱦᱚᱸ ᱵᱟᱹᱱᱩᱜ ᱠᱟᱜ ᱠᱚᱣᱟ ᱟᱫᱚ ᱛᱟᱦᱚᱞᱮ ᱥᱮᱨᱚᱠᱚᱢ ᱪᱟᱥ ᱠᱚᱫᱚ ᱚᱝᱠᱟ ᱵᱟᱝ ᱦᱩᱭᱩᱜ ᱜᱮᱭᱟ ᱠᱟᱨᱚᱱ ᱪᱟᱥ ᱠᱚᱨᱛᱮ ᱜᱮᱞᱮ ᱠᱷᱮᱛ ᱠᱚ ᱥᱤ ᱞᱟᱜᱟᱜᱼᱟ᱾ ᱥᱤ ᱞᱟᱹᱜᱤᱫ ᱛᱮ ᱡᱤᱱᱤᱥ ᱵᱟᱝᱠᱚ ᱛᱟᱦᱮᱸ ᱞᱮᱱ ᱠᱷᱟᱱ ᱪᱤᱠᱟᱹᱛᱮᱢ ᱥᱤᱭᱟ ᱟᱨ ᱟᱞᱮ ᱨᱮᱱ ᱢᱟ ᱰᱟᱹᱟᱝᱨᱤ ᱠᱚ ᱵᱟᱹᱱᱩᱜ ᱠᱟᱜ ᱠᱚᱣᱟ ᱛᱟᱦᱚᱞᱮ ᱚᱱᱟ ᱠᱷᱟᱹᱛᱤᱨ ᱪᱟᱥ ᱠᱚᱦᱚᱸ ᱠᱷᱩᱵ ᱠᱚᱢ ᱦᱩᱭᱩᱜ ᱜᱮᱭᱟ ᱡᱚᱠᱷᱚᱱ, ᱜᱟᱹᱰᱤ ᱠᱚ ᱟᱹᱜᱩ ᱟᱹᱜᱩ ᱵᱟᱲᱟᱭ ᱜᱮᱭᱟ ᱠᱚ ᱟᱨ ᱩᱱᱜᱮ ᱤᱭᱟᱹ ᱫᱚ ᱪᱟᱥ ᱠᱚᱫᱚ ᱦᱩᱭᱩᱜ ᱜᱮᱭᱟ ᱥᱤ ᱠᱚ ᱦᱩᱭᱩᱜ ᱜᱮᱭᱟ᱾ ᱟᱨ ᱢᱤᱫᱴᱟᱝ ᱠᱷᱮᱛ ᱨᱮᱜᱮ ᱠᱤ ᱜᱟᱹᱰᱤ ᱟᱹᱜᱩᱭᱟᱭ ᱜᱟᱹᱰᱤ ᱫᱚ ᱵᱟᱝᱠᱚ ᱟᱜᱩ ᱞᱟᱹᱜᱤᱫᱚᱜᱼᱟ ᱛᱚ
ᱦᱳᱭ ᱦᱳᱭ, ᱛᱚ ᱟᱞᱮ ᱦᱚᱸ ᱚᱱᱠᱟ ᱜᱮ ᱪᱟᱥ ᱫᱚ ᱟᱞᱮ ᱫᱚ ᱢᱤᱫ ᱫᱷᱟᱣ ᱜᱮᱞᱮ ᱪᱟᱥ ᱜᱮᱭᱟ ᱟᱨ ᱢᱮᱱᱟᱜ ᱠᱚᱣᱟ ᱟᱛᱳ ᱠᱚᱨᱮᱱ ᱩᱱᱠᱩ ᱠᱚᱫᱚ ᱵᱟᱨ ᱫᱷᱟᱢ ᱠᱚ ᱪᱟᱥᱟ᱾
ᱦᱩᱸ ᱟᱨ ᱚᱱᱟ ᱪᱮᱠᱟ, ᱪᱮᱜ ᱞᱮᱠᱟ ᱪᱟᱥ ᱦᱩᱭᱩᱜ ᱜᱮᱭᱟ?
ᱟᱱᱟᱡ ᱠᱚᱫᱚ ᱪᱟᱥ ᱦᱩᱭᱩᱜ ᱠᱟᱱ ᱜᱮᱭᱟ ᱱᱤᱛᱚᱜ ᱪᱟᱥ ᱦᱩᱭ ᱠᱟᱱᱟ᱾ ᱠᱩᱸᱫᱽᱨᱤ ᱱᱟᱹᱲᱤ ᱢᱮᱱᱟᱜᱼᱟ ᱟᱨ ᱯᱚᱨᱮ ᱠᱩᱸᱫᱽᱨᱤ ᱱᱟᱹᱲᱤ ᱛᱟᱯᱚᱨᱮ ᱚᱱᱮ ᱤᱭᱟᱹ ᱠᱟᱨᱞᱟ ᱯᱩᱨᱟᱹᱭ, ᱟᱨ ᱛᱟᱠᱨᱩᱞ ᱚᱱᱟ ᱠᱚ ᱪᱟᱥ ᱦᱩᱭ ᱠᱟᱱᱟ ᱟᱨ ᱡᱮᱢᱚᱱ ᱟᱲᱟᱜ ᱠᱚᱫᱚ ᱦᱩᱸ ᱟᱲᱟᱜ, ᱦᱮᱸ ᱟᱲᱟᱜ ᱠᱚᱫᱚ ᱡᱮᱢᱚᱱ ᱢᱩᱱᱜᱟᱹ ᱟᱲᱟᱜ ᱢᱮᱱᱟᱜᱼᱟ ᱛᱟᱯᱚᱨᱮ ᱜᱟᱺᱫᱷᱟᱹᱨᱤ ᱟᱲᱟᱜ᱾
ᱦᱚ ᱛᱟᱦᱚᱞᱮ ᱟᱹᱰᱤ ᱱᱟᱯᱟᱭ ᱟᱯᱮ ᱢᱟ ᱪᱟᱥ ᱠᱟᱫᱟ ᱯᱮ ᱠᱤᱨᱤᱧ ᱠᱚ ᱡᱚᱢ ᱫᱚ ᱵᱟᱝ ᱞᱟᱜᱟᱣ ᱟᱯᱮᱭᱟ᱾ ᱪᱟᱥ ᱠᱟᱜ ᱠᱷᱟᱱ ᱯᱮ ᱚᱱᱟᱜᱮ ᱡᱚᱠᱷᱚᱱ ᱦᱩᱭᱩᱜᱼᱟ ᱚᱱᱟ ᱜᱮ ᱤᱭᱟᱹ ᱠᱟᱛᱮ ᱯᱮ ᱡᱚᱢᱟ ᱦᱚᱭᱛᱚ ᱠᱟᱠᱨᱞ ᱠᱚ ᱠᱩᱸᱫᱽᱨᱤ ᱠᱚ ᱦᱩᱭ ᱞᱮᱱ ᱠᱷᱟᱱ ᱜᱚᱜ ᱠᱟᱛᱮᱜ ᱚᱱᱟ ᱠᱚᱯᱮ ᱡᱚᱢᱟ᱾
ᱦᱮᱸ ᱟᱫᱚ ᱠᱤᱨᱤᱧ ᱦᱚᱸ ᱛᱤᱱᱟᱹᱜ ᱵᱚᱱ ᱠᱤᱨᱤᱧᱟ ᱫᱟᱢ ᱠᱚ ᱥᱚᱵᱽᱡᱤ ᱨᱮᱱᱟᱜ ᱦᱚᱸᱛᱚ ᱫᱚᱢᱮ ᱵᱤᱥᱤᱜ ᱠᱟᱱᱟ ᱵᱟᱡᱟᱨ ᱨᱮ ᱫᱚ ᱟᱨ ᱥᱚᱵᱫᱤᱱ,
ᱦᱟᱛᱟᱣ ᱵᱟᱢ ᱦᱟᱛᱟᱣ ᱫᱟᱲᱮᱭᱟᱜᱼᱟ᱾
ᱥᱚᱵᱫᱤᱱ ᱠᱤᱨᱤᱧ ᱦᱚᱸ ᱟᱹᱰᱤ ᱟᱱᱟᱴᱚᱜ ᱠᱟᱱᱟ ᱥᱮ ᱴᱟᱠᱟ ᱯᱚᱭᱥᱟ ᱨᱮᱱᱟᱜ
ᱦᱮᱸ ᱟᱨ ᱟᱵᱚ ᱫᱚ ᱟᱵᱚ ᱞᱮᱠᱟᱱ ᱦᱚᱲ ᱠᱚ ᱫᱚ ᱩᱱᱟᱹᱜ ᱫᱚ ᱵᱷᱟᱜᱮ ᱢᱚᱱᱫᱚ ᱦᱚᱸ ᱵᱟᱵᱚᱱ ᱡᱚᱢ ᱫᱟᱲᱮᱭᱟᱜ ᱠᱟᱨᱚᱱ ᱴᱟᱠᱟ ᱞᱟᱜᱟᱜ ᱠᱟᱱᱟ ᱡᱷᱚᱛᱚ ᱥᱚᱵᱽᱡᱤ ᱨᱮᱱᱟᱜ ᱫᱟᱢ ᱜᱮ ᱱᱤᱛᱚᱜ ᱫᱚ ᱵᱟᱹᱲᱛᱤ ᱪᱟᱞᱟᱜ ᱠᱟᱱᱟ᱾ ᱯᱨᱟᱭ ᱞᱮᱠᱟᱜᱮ ᱧᱮᱞᱚᱜ ᱠᱟᱱᱟ ᱟᱢ ᱡᱟᱦᱟᱸᱜᱮᱢ ᱦᱟᱛᱟᱣᱟ ᱚᱱᱟ ᱨᱮᱱᱟᱜ ᱜᱮ ᱫᱟᱢ ᱫᱚ ᱵᱮᱥᱤ ᱪᱟᱞᱟᱜ ᱠᱟᱱᱟ ᱟᱫᱚ ᱪᱤᱠᱟᱹᱛᱮᱢ ᱡᱚᱢᱟ ᱫᱤᱱ ᱦᱤᱞᱟᱹᱜ᱾
ᱦᱳᱭ ᱦᱳᱭ ᱟᱫᱚ ᱚᱱᱟ ᱞᱟᱹᱜᱤᱫ ᱛᱮ ᱜᱮ ᱱᱚᱝᱠᱟ ᱩᱛᱩ ᱠᱚ ᱚᱲᱟᱜ ᱨᱮᱞ ᱞᱟᱹᱜᱤᱫ ᱪᱟᱥ ᱦᱩᱭ ᱠᱟᱱᱟ
ᱦᱚᱸ ᱟᱹᱰᱤ ᱱᱟᱯ ᱵᱷᱟᱹᱜᱤ ᱱᱟᱯᱟᱭ ᱦᱩᱭ ᱠᱟᱱᱟ᱾ ᱠᱟᱫᱟ ᱯᱮ ᱚᱲᱟᱜ ᱨᱮ ᱥᱚᱵᱽᱡᱤ ᱯᱮ ᱪᱟᱥ ᱠᱟᱫᱟ ᱟᱹᱰᱤ ᱱᱟᱯᱟᱭ ᱜᱮ᱾
ᱛᱚ ᱟᱯᱮ ᱫᱚ ᱪᱮᱫ ᱠᱚᱯᱮ ᱪᱟᱥ ᱠᱟᱫᱟ ᱥᱮ ᱵᱟᱝ?
ᱟᱞᱮ ᱫᱚ ᱵᱟᱧ ᱞᱟᱹᱭ ᱫᱟᱲᱮᱭᱟᱜ ᱠᱟᱱᱟ ᱪᱮᱫ ᱠᱚ ᱪᱟᱥ ᱠᱟᱫᱟ ᱠᱚ ᱟᱫᱚ ᱵᱟᱭᱨᱮ ᱨᱮ ᱢᱮᱱᱟᱜ ᱟᱠᱟᱫᱤᱧᱟ ᱚᱱᱟ ᱠᱷᱟᱹᱛᱤᱨ ᱛᱮ ᱩᱱᱟᱹᱜ ᱵᱟᱲᱟᱭ ᱵᱟᱹᱱᱩᱜ ᱛᱤᱧᱟ ᱚᱲᱟᱜ ᱨᱮ ᱛᱟᱦᱮᱸ ᱞᱮᱱ ᱠᱷᱟᱱ ᱫᱚ ᱞᱟᱹᱭ ᱫᱟᱲᱮ ᱠᱤᱭᱟᱹᱧ ᱪᱮᱫ ᱠᱚ ᱪᱟᱥ ᱦᱩᱭ ᱟᱠᱟᱱᱟ ᱫᱚ ᱱᱤᱛᱚᱜ ᱫᱚ ᱚᱲᱟᱜ ᱨᱮ ᱵᱟᱹᱱᱩᱜ ᱠᱟᱫᱤᱧᱟ ᱛᱚ ᱟᱫᱚ ᱵᱟᱝ ᱤᱧ ᱞᱟᱹᱭ ᱫᱟᱲᱮᱭᱟᱜ ᱠᱟᱱᱟ ᱪᱮᱫ ᱠᱚ ᱪᱟᱥ ᱦᱩᱭ ᱠᱟᱱᱟ᱾ ᱪᱮ ᱵᱟᱝ ᱦᱩᱭ ᱠᱟᱱᱟ,
ᱚ ᱛᱟᱦᱚᱞᱮᱮ ᱟᱢ ᱫᱚ ᱵᱟᱨᱦᱮ ᱨᱮᱢ ᱛᱟᱦᱮᱱ ᱜᱮᱭᱟ ᱵᱟᱝ?
ᱵᱟᱦᱨᱮ ᱨᱮ ᱜᱮ ᱟᱵᱚ ᱢᱟ ᱧᱮᱞᱚᱜ ᱠᱟᱱ ᱱᱮᱛᱟᱨ ᱢᱟ ᱱᱮ ᱦᱩᱲᱩ ᱵᱚᱱ ᱪᱟᱥᱮᱜ ᱠᱷᱮᱛ ᱨᱮ ᱥᱟᱨ ᱤᱭᱟᱹ ᱵᱚᱱ ᱮᱢᱟᱜ ᱠᱟᱱᱟ ᱩᱸᱻ ᱡᱮᱢᱚᱱ ᱯᱳᱭᱞᱳ ᱫᱷᱟᱣ ᱡᱮᱢᱚᱱ ᱠᱷᱮᱛ ᱵᱚᱱ ᱥᱤ ᱫᱟ ᱦᱮᱸ ᱥᱮ ᱥᱤ ᱯᱚᱨᱮ ᱥᱟᱨ ᱠᱚᱵᱚᱱ ᱮᱢᱟᱜ ᱠᱟᱱᱟ ᱛᱟᱨᱮ ᱚᱱᱟ ᱥᱟᱨ ᱯᱚᱨ ᱟᱨᱚ ᱵᱚᱱ ᱥᱤ ᱯᱚᱴᱚᱢ ᱠᱟᱜ ᱠᱟᱱᱟ ᱚᱱᱟ ᱯᱚᱨ ᱟᱵᱚ ᱤᱭᱟᱹᱭ ᱫᱟᱵᱚᱱ ᱨᱚᱦᱚᱭ ᱫᱟᱵᱚᱱ
ᱦᱳᱭ
ᱞᱚᱥᱚᱜ ᱯᱚᱨᱮ ᱜᱮᱛᱚ ᱵᱚᱱ ᱨᱚᱦᱚᱭ ᱫᱟ ᱡᱟᱛᱮ ᱜᱷᱟᱥ ᱠᱚ ᱟᱞᱚ ᱦᱩᱭᱩᱜ ᱢᱟ ᱚᱱᱟ ᱞᱟᱹᱜᱤᱫ ᱛᱮ ᱥᱟᱨ ᱠᱚᱵᱚᱱ ᱮᱢᱟᱜ ᱠᱟᱱᱟ ᱛᱟᱯᱚᱨᱮ ᱟᱨᱚ ᱯᱚᱨᱮ ᱡᱟᱛᱮ ᱦᱮᱸ ᱦᱩᱲᱩ ᱵᱷᱟᱜᱮ ᱴᱷᱤᱠ ᱦᱩᱭᱩᱜ ᱞᱟᱹᱜᱤᱫ ᱢᱟᱱᱮ ᱯᱷᱚᱥᱚᱞ ᱟᱨᱠᱤ ᱵᱷᱟᱜᱮ ᱴᱷᱤᱠ ᱦᱩᱭᱩᱜ ᱢᱟ, ᱡᱟᱹᱥᱛᱤ ᱧᱚᱜ ᱢᱟ ᱥᱮ ᱛᱟᱲᱟᱛᱟᱲᱤ ᱫᱟᱨᱮ ᱦᱟᱨᱟ ᱜᱚᱫᱚᱜ ᱢᱟ ᱛᱚ ᱚᱱᱟ ᱞᱟᱹᱜᱤᱫ ᱛᱮ ᱦᱟᱱᱮ ᱤᱭᱟᱹ ᱠᱚ ᱥᱟᱨ ᱠᱚᱵᱚᱱ ᱮᱢᱟᱜ ᱠᱟᱱᱟ ᱱᱟᱱᱟ ᱦᱩᱱᱟᱹᱨ ᱟᱜ ᱛᱟᱦᱞᱮ ᱚᱱᱟ ᱵᱟᱨᱮᱛᱮ ᱟᱢ ᱪᱮᱫ ᱮᱢ ᱞᱟᱹᱭᱟ ᱚᱱᱟ ᱠᱚ ᱩᱪᱤᱛ ᱠᱟᱱ ᱛᱟᱵᱚᱱᱟ ᱥᱮ ᱵᱟᱝ ᱠᱟᱱᱟ ᱚᱱᱟ ᱥᱟᱨ?
ᱥᱟᱨ ᱮᱢ ᱫᱚ ᱟᱵᱚᱣᱟᱜ ᱫᱚ ᱩᱪᱤᱛ ᱫᱚ ᱵᱟᱝ ᱠᱟᱱᱟ ᱥᱟᱨ ᱮᱢ ᱠᱟᱛᱮ ᱦᱚᱜ-ᱚᱭ ᱨᱳᱜᱽ ᱠᱚ ᱦᱩᱭᱩᱜ ᱠᱟᱱ ᱛᱟᱵᱚᱱᱟ ᱦᱟᱱᱟ ᱱᱤᱭᱟᱹ ᱠᱚ ᱛᱚ ᱥᱟᱨ ᱵᱚᱫᱚᱞ ᱛᱮ ᱡᱩᱫᱤ ᱟᱵᱚ ᱱᱚᱣᱟ ᱜᱩᱨᱤᱡ ᱡᱟᱦᱟᱸ ᱠᱚ ᱞᱟᱹᱭ ᱫᱟ ᱚᱱᱟ ᱠᱚᱵᱚᱱ ᱮᱢᱟᱜ ᱠᱷᱟᱱ ᱟᱹᱰᱤ ᱜᱮ ᱱᱟᱯᱟᱭ ᱠᱚᱜ-ᱟ
ᱦᱳᱭ ᱠᱟᱨᱚᱱ ᱥᱟᱨ ᱛᱮ ᱚᱱᱮ ᱮᱢᱟᱜ ᱠᱟᱱᱟ ᱵᱚᱱ ᱥᱟᱨ ᱠᱷᱮᱛ ᱨᱮ ᱚᱱᱟ ᱥᱟᱨ ᱟᱵᱚ ᱦᱩᱲᱩ ᱤᱨ ᱠᱟᱛᱮᱜ ᱚᱱᱟ ᱫᱟᱞ ᱫᱟᱵᱚᱱ ᱛᱟᱨ ᱯᱚᱨᱮ ᱚᱱᱟ ᱦᱩᱲᱩ ᱜᱮ ᱟᱵᱚ ᱤᱭᱟᱹᱭ ᱫᱟᱵᱚᱱ ᱛᱤᱠᱤᱭ ᱫᱟᱵᱚᱱ ᱟᱨ ᱫᱟᱵᱚᱱ ᱞᱟᱹᱦᱩᱫ ᱫᱟᱵᱚᱱ ᱚᱱᱟ ᱠᱷᱚᱱᱟᱜ ᱯᱩᱨᱟᱹ ᱯᱩᱨᱤ ᱫᱚ ᱵᱟᱝ ᱪᱟᱵᱟᱜ ᱠᱟᱱᱟ ᱥᱮ ᱚᱱᱟ ᱥᱟᱨ ᱜᱮ ᱟᱵᱚ ᱵᱚᱱ ᱡᱚᱢ ᱫᱟ ᱠᱤᱱᱵᱟ ᱦᱟᱱᱮ ᱡᱟᱦᱟᱸ ᱥᱚᱵᱽᱡᱤ ᱨᱮ ᱧᱮᱞ ᱢᱮ ᱥᱚᱵᱽᱡᱤ ᱨᱮ ᱡᱚᱠᱷᱚᱱ ᱵᱚᱱ ᱪᱟᱥ ᱫᱟ ᱩᱱ ᱥᱟᱨ ᱵᱚᱱ ᱮᱢᱟᱜ ᱠᱟᱱᱟ ᱩᱱ ᱚᱱᱟ ᱥᱟᱨ ᱠᱤᱢᱵᱟ ᱦᱚᱭᱛᱚ ᱥᱚᱵᱽᱡᱤ ᱫᱟᱨᱮ ᱞᱟᱹᱴᱷᱩᱭ ᱱᱟ ᱠᱤᱢᱵᱟ ᱚᱱᱟ ᱥᱚᱵᱽᱡᱤ ᱟᱨᱚ ᱠᱚ ᱛᱤᱡᱩᱭ ᱢᱟ ᱚᱱᱟ ᱠᱷᱟᱹᱛᱤᱨ ᱥᱟᱨ ᱵᱚᱱ ᱮᱢᱟᱜ ᱠᱟᱱᱟ ᱴᱷᱤᱠ ᱜᱮᱭᱟ ᱟᱫᱚ ᱚᱱᱟ ᱥᱚᱵᱽᱡᱤ ᱟᱵᱚ ᱜᱚᱜ ᱟᱹᱜᱩ ᱠᱟᱛᱮᱜ ᱡᱚᱢ ᱫᱟᱵᱚᱱ ᱫᱟᱜ ᱨᱮᱵᱚᱱ ᱟᱹᱨᱩᱵ ᱫᱚᱵᱚᱱ ᱟᱨ ᱫᱟ ᱟᱫᱚ ᱩᱱᱟᱹᱜ ᱱᱟᱯᱟᱭ ᱛᱮᱸᱦᱚ ᱵᱟᱝᱵᱚᱱ ᱟᱹᱨᱩᱵ ᱫᱟ ᱢᱟᱱᱮ ᱟᱨᱠᱤ ᱦᱟᱞᱠᱟ ᱵᱚᱱ ᱟᱹᱨᱩᱜ ᱟᱜ ᱠᱟᱱᱟ ᱟᱨ ᱢᱚᱪᱟ ᱨᱮᱵᱚᱱ ᱤᱫᱤᱭ ᱫᱟ ᱚᱱᱟ ᱥᱟᱨ ᱦᱚᱸ ᱟᱵᱚ ᱵᱷᱤᱛᱤᱨ ᱢᱚᱪᱟ ᱨᱮ ᱵᱚᱞᱚ ᱟᱵᱚᱱ ᱠᱟᱱᱟ -
ᱟᱫᱚ ᱚᱱᱟ ᱠᱷᱟᱹᱛᱤᱨ ᱛᱮᱜᱮ ᱟᱵᱚᱣᱟᱜ ᱦᱚᱸᱜᱼᱚᱭ ᱨᱳᱜᱽ ᱠᱚ ᱩᱱᱟᱹᱜ ᱨᱚᱠᱚᱢᱟᱜ, ᱟᱡᱟᱨ ᱠᱚ ᱦᱤᱡᱩᱜ ᱠᱟᱱ ᱛᱟᱵᱚᱱᱟ᱾
ᱦᱩᱸ, ᱦᱮᱸ ᱡᱷᱚᱛᱚ ᱜᱮ ᱟᱵᱚ ᱱᱤᱡᱮ ᱛᱮᱜᱮ ᱵᱚᱱ ᱚᱨ ᱟᱹᱜᱩ ᱡᱚᱝ ᱟᱨ ᱠᱷᱮᱛ ᱠᱚᱨᱮ ᱦᱚᱸ ᱧᱮᱞ ᱢᱮ, ᱪᱟᱥ ᱵᱟᱵᱚᱫ ᱡᱚᱠᱷᱚᱱ ᱥᱟᱨ ᱠᱚᱵᱚᱱ ᱮᱢᱟᱜ ᱠᱟᱱᱟ ᱮᱵᱟᱨ ᱚᱱᱟ ᱠᱷᱮᱛ ᱨᱮ ᱡᱚᱠᱷᱚᱱ᱾ ᱯᱚᱨᱚᱵᱚᱨᱛᱤ ᱠᱟᱞᱨᱮ ᱡᱚᱠᱷᱚᱱ ᱵᱤᱱᱟ ᱥᱟᱨ ᱛᱮᱵᱚᱱ ᱪᱟᱥ ᱫᱟ, ᱩᱱ ᱧᱮᱞᱟᱢ ᱚᱱᱟ ᱚᱸᱰᱮ ᱰᱟᱨᱮ ᱜᱮ ᱵᱟᱝ ᱦᱳᱭ ᱞᱟᱹᱜᱤᱛᱚᱜ-ᱟ ᱠᱟᱨᱚᱱ ᱚᱸᱰᱮ ᱫᱚ ᱚᱱᱟ ᱥᱟᱨ ᱮᱢ ᱮᱢ ᱛᱮᱜᱮ ᱚᱸᱰᱮᱱᱟᱜ ᱦᱟᱥᱟ ᱫᱚᱵᱚᱱ ᱤᱭᱟᱹ ᱪᱟᱵᱟᱣ ᱠᱟᱫᱟ᱾
ᱵᱟᱹᱲᱤᱜ ᱪᱟᱵᱟᱣ ᱠᱟᱱᱟ᱾
ᱦᱳᱭ ᱚᱸᱰᱮ ᱫᱚ ᱥᱟᱨ ᱮᱢᱟᱜ ᱜᱮ ᱞᱟᱜᱟᱜᱼᱟ᱾ ᱛᱚᱵᱮ ᱟᱹᱱᱤᱡ ᱚᱸᱰᱮᱱᱟᱜ ᱫᱟᱨᱮ ᱠᱚ ᱦᱟᱨᱟᱜᱼᱟ᱾
ᱚᱱᱟ ᱵᱚᱫᱚᱞ ᱛᱮ ᱜᱩᱲᱤᱡ, ᱟᱨ ᱡᱟᱦᱟᱸ ᱫᱚ ᱱᱚᱣᱟ ᱥᱚᱵᱽᱡᱤ ᱠᱚᱨᱮᱱᱟᱜ ᱟᱹᱞᱩ ᱪᱚᱠᱟᱜ ᱠᱚ ᱚᱱᱟ ᱠᱚ ᱡᱩᱫᱤ ᱢᱤᱫ ᱴᱷᱮᱱ ᱡᱟᱣᱨᱟ ᱠᱟᱛᱮᱜ ᱚᱱᱟ ᱠᱚ ᱡᱩᱫᱤ ᱵᱚᱱ ᱮᱢᱟᱜᱼᱟ᱾ ᱮᱸᱰᱮ ᱠᱷᱟᱡ ᱫᱚ
ᱦᱮᱸ ᱚᱱᱟ ᱛᱮᱦᱚᱸ ᱛᱚ ᱥᱟᱨ, ᱦᱮᱸ ᱚᱱᱟ ᱛᱮᱦᱚᱸ ᱥᱟᱨ ᱵᱮᱱᱟᱜ ᱜᱮᱭᱟ᱾
ᱦᱳᱭ ᱦᱳᱭ᱾
ᱚᱱᱟ ᱠᱚᱵᱚᱱ ᱮᱢᱟᱜ ᱠᱷᱟᱱ ᱫᱚ ᱱᱟᱯᱟᱭ ᱜᱮ ᱦᱩᱭᱩᱜ ᱟᱻ ᱛᱚ ᱟᱵᱚ ᱢᱟ ᱵᱟᱝ ᱵᱚᱱ ᱮᱢᱟᱜ ᱠᱟᱱᱟ ᱚᱱᱟ ᱠᱚ᱾
ᱦᱳᱭ ᱟᱫᱚ ᱚᱱᱟ ᱠᱚ ᱮᱢ ᱮᱠᱟᱞ ᱜᱮ ᱞᱟᱹᱠᱛᱤ ᱠᱟᱱᱟ ᱟᱨ ᱱᱮᱛᱟᱨ ᱛᱚ ᱰᱟᱺᱝᱨᱤ ᱦᱚᱸᱛᱚ ᱩᱱᱟᱹᱜ ᱵᱟᱠᱚ ᱫᱚᱦᱚᱭᱮᱫ ᱠᱚᱣᱟ ᱟᱨ ᱱᱚᱠᱟ ᱨᱮᱠᱚ ᱧᱟᱢᱟ᱾ ᱚᱱᱟ ᱠᱟᱨᱚᱱ ᱛᱮᱜᱮ ᱚᱱᱮ ᱨᱟᱥᱟᱭᱚᱱᱤᱠ ᱥᱟᱨ ᱠᱚ ᱠᱚ ᱮᱢᱟᱜ ᱠᱟᱱᱟ᱾
ᱦᱮᱸ ᱰᱟᱺᱝᱨᱤ ᱠᱚ ᱠᱚ ᱛᱟᱦᱮᱱ ᱠᱷᱟᱱ ᱫᱚ ᱡᱟᱜᱮ ᱰᱟᱺᱝᱨᱤ ᱜᱩᱨᱤᱡ ᱠᱚ ᱢᱟᱱᱮ ᱠᱷᱮᱛ ᱨᱮᱠᱚ ᱤᱫᱤ ᱦᱚᱴᱚ ᱠᱟᱜ ᱠᱟᱱ ᱛᱟᱦᱮᱸᱫ ᱞᱟᱦᱟ ᱛᱮᱫᱚ᱾ ᱚᱱᱟᱛᱮ ᱧᱮᱞᱚᱜᱼᱟ ᱞᱟᱦᱟ ᱛᱮᱦᱚᱸ ᱯᱷᱚᱥᱚᱞ ᱫᱚ ᱵᱷᱟᱹᱜᱤ ᱜᱮ ᱦᱩᱭᱩᱜ ᱠᱟᱱ ᱛᱟᱦᱮᱸᱱᱟ᱾ ᱢᱮᱱᱫᱚ ᱩᱱᱫᱚ ᱰᱟᱺᱝᱨᱤ ᱜᱩᱨᱤᱡ ᱫᱚ ᱛᱟᱦᱮᱱ ᱠᱟᱱ ᱰᱟᱺᱝᱨᱤ ᱜᱩᱨᱤᱡ ᱠᱚ ᱮᱢᱟᱜ ᱟᱨ ᱱᱮᱛᱟᱨ ᱫᱚ ᱦᱟᱱᱮ ᱥᱟᱨ ᱛᱮ ᱡᱷᱚᱛᱚ ᱡᱤᱱᱤᱥ ᱦᱩᱭᱩᱜ ᱠᱟᱱᱟ᱾ ᱟᱨ ᱰᱟᱺᱝᱨᱤ ᱜᱩᱨᱤᱡ ᱛᱮ ᱡᱟᱦᱟᱸ ᱥᱟᱨ ᱚᱱᱟ ᱦᱚᱸᱛᱚ ᱥᱟᱨ ᱜᱮᱱᱤᱥ ᱠᱟᱱ ᱜᱮᱭᱟ ᱰᱟᱺᱝᱨᱤ ᱜᱩᱨᱤᱡ ᱦᱚᱸ᱾ ᱚᱱᱟ ᱛᱚ ᱯᱷᱚᱥᱚᱞ ᱫᱚ ᱵᱷᱟᱜᱮ ᱜᱮ ᱦᱩᱭᱩᱜᱼᱟ, ᱟᱫᱚ ᱜᱷᱟᱥ ᱠᱚ ᱦᱩᱭᱩᱜ ᱠᱟᱱᱟ, ᱛᱟᱦᱞᱮ ᱟᱨᱚ ᱤᱭᱟᱹ ᱰᱟᱺᱝᱨᱤ ᱜᱩᱨᱤᱡ ᱮᱢ ᱠᱟᱛᱮᱫ ᱦᱚᱸ ᱜᱷᱟᱥ ᱫᱚᱠᱚ ᱮᱢᱟᱜ ᱠᱟᱱ ᱜᱮᱭᱟ᱾ ᱥᱟᱨ ᱠᱚ ᱮᱢᱟᱜ ᱠᱟᱱ ᱜᱮᱭᱟ ᱜᱷᱟᱥ ᱫᱚ ᱵᱟᱝ ᱥᱟᱨ ᱠᱚ ᱮᱢᱟᱜ ᱜᱷᱟᱥ ᱜᱚᱡᱽ ᱞᱟᱹᱜᱤᱫ
ᱟᱫᱚᱻᱻ ᱥᱟᱨ ᱫᱚ ᱢᱟᱱᱮ ᱮᱢ ᱠᱟᱛᱮᱫ ᱫᱚ ᱛᱟᱲᱟᱛᱟᱲᱤ ᱦᱟᱨᱟᱜ ᱠᱟᱱᱟ ᱫᱟᱨᱮ ᱠᱚ ᱟᱨ, ᱯᱷᱚᱥᱚᱞ ᱠᱚ ᱦᱩᱭᱩᱜ ᱠᱟᱱᱟ ᱚᱱᱟ ᱞᱟᱹᱜᱤᱫ ᱛᱮᱜᱮ ᱥᱟᱨ ᱠᱚ ᱠᱚ ᱮᱢᱟᱜ ᱠᱟᱱᱟ᱾ ᱟᱨ ᱡᱮ ᱟᱵᱚᱣᱟᱜ ᱦᱚᱲᱢᱚ ᱨᱮ ᱠᱷᱚᱛᱤ ᱦᱩᱭᱩᱜ ᱠᱟᱱᱟ ᱚᱱᱟ ᱫᱚ ᱵᱟᱝ ᱠᱚ ᱵᱩᱡ ᱫᱟᱲᱮᱜ ᱠᱟᱱᱟ᱾
ᱦᱩᱸ ᱦᱮᱸ ᱱᱚᱣᱟ ᱦᱚᱸ ᱵᱮᱩᱡᱽ ᱞᱟᱹᱠᱛᱤ ᱠᱟᱱᱟ ᱡᱮ ᱟᱵᱚᱣᱟᱜ ᱦᱚᱲᱢᱚ ᱨᱮ ᱠᱷᱚᱛᱤ ᱦᱩᱭᱩᱜ ᱠᱟᱱᱟ᱾ ᱟᱵᱚ ᱯᱨᱚᱪᱩᱨ ᱯᱚᱨᱤᱢᱟᱱ ᱜᱮ ᱠᱷᱚᱛᱤ ᱦᱩᱭᱩᱜ ᱠᱟᱱᱟ᱾ ᱟᱵᱚ ᱢᱟᱱᱮ, ᱵᱟᱭᱨᱮ ᱨᱮᱱᱟᱜ ᱡᱤᱱᱤᱥ ᱜᱮ ᱵᱮᱥᱤ ᱵᱚᱱ ᱡᱚᱢ ᱫᱟ ᱚᱲᱟᱜ ᱨᱮᱱᱟᱜ ᱠᱷᱚᱱ ᱫᱚ ᱵᱮᱥᱤ ᱫᱚ ᱵᱷᱟᱜᱽ ᱵᱟᱭᱨᱮ ᱨᱮᱱᱟᱜ ᱡᱚᱢ ᱨᱮᱭᱟ ᱵᱚ ᱵᱮᱥᱤ ᱮᱱᱟᱨᱡᱤ ᱢᱮᱱᱟᱜ ᱛᱟᱵᱚᱱᱟ᱾
ᱦᱳᱭᱻ
ᱡᱟᱦᱟᱸᱭ ᱵᱟᱭᱨᱮ ᱠᱚᱨᱮ ᱠᱚ ᱛᱟᱦᱮᱱ ᱠᱟᱱᱟ ᱩᱱᱠᱩ ᱢᱟ, ᱦᱮᱸ ᱩᱱᱠᱩ ᱢᱟ ᱵᱮᱥᱤ ᱥᱩᱱᱩᱢ ᱡᱤᱱᱤᱥ ᱠᱚᱠᱚ ᱡᱚᱢ ᱫᱟ, ᱛᱟᱯᱚᱨᱮ ᱦᱮ ᱱᱟᱱᱟ ᱦᱩᱱᱟᱹᱨ ᱯᱮᱠᱮᱴ ᱨᱮᱱᱟᱜ ᱡᱤᱱᱤᱥ ᱱᱮᱛᱟᱨ ᱢᱟ ᱫᱚᱢᱮ ᱧᱟᱢᱚᱜ ᱠᱟᱱᱟ ᱵᱟᱡᱟᱨ ᱠᱚᱨᱮ᱾ ᱠᱚ ᱠᱩᱲ ᱠᱩᱲᱤ ᱠᱚ ᱚᱱᱟ ᱠᱚ ᱦᱮᱱᱛᱮ ᱱᱟᱛᱮ ᱱᱮᱛᱟᱨ ᱢᱟ ᱚᱱᱟ ᱠᱚᱜᱮ ᱠᱚ ᱡᱚᱢᱫᱟ ᱵᱮᱥᱤ
ᱦᱳᱭ ᱚᱱᱟ ᱠᱚ ᱡᱚᱢ ᱫᱚ ᱞᱟᱹᱠᱛᱤ ᱫᱚ ᱵᱟᱝ ᱠᱟᱱᱟ ᱟᱵᱚᱫᱚ ᱫᱟᱠᱟ ᱫᱟᱜ ᱢᱟᱹᱲᱤ ᱡᱚᱢᱜᱮ ᱱᱟᱯᱟᱭᱟ
ᱦᱮᱸ ᱟᱨ ᱱᱮᱛᱟᱨ ᱢᱟ ᱫᱟᱠᱟ ᱫᱟᱜ ᱢᱟᱹᱲᱤ ᱦᱚᱸ ᱩᱱᱟᱹᱜ ᱵᱟᱠᱚ ᱡᱚᱢ ᱫᱟ ᱱᱮᱛᱟᱨ ᱫᱟᱜ ᱢᱟᱲᱤ ᱦᱚᱸ ᱢᱟᱡᱷᱮ ᱢᱟᱡᱷᱮ ᱡᱚᱢ ᱫᱚᱨᱠᱟᱨ ᱠᱟᱱᱟ ᱡᱮᱢᱚᱱ ᱥᱤᱛᱩᱝ ᱫᱤᱱ ᱫᱚ ᱫᱟᱜ ᱢᱟᱲᱤ ᱡᱚᱢ ᱢᱟᱱᱮ ᱚᱱᱟ ᱠᱚ ᱟ. ᱰᱤ
ᱦᱳᱭ ᱫᱟᱠᱟ ᱠᱷᱚᱱᱟᱜ ᱫᱚ ᱱᱚᱣᱟ ᱫᱟᱜᱢᱟᱲᱤ ᱜᱮ ᱵᱷᱟᱞᱤᱭᱟ
ᱦᱳᱭ ᱥᱤᱛᱩᱝ ᱡᱚᱠᱷᱚᱱ ᱥᱤᱛᱩᱝ ᱟᱭ ᱫᱚᱢᱮ ᱩᱱ ᱫᱚ ᱫᱟᱜ ᱢᱟᱲᱤ ᱡᱚᱢᱜᱮ ᱟᱹᱰᱤ ᱵᱷᱟᱜᱤ ᱵᱩᱡᱷᱟᱹᱜᱼᱟ
ᱦᱳᱭ ᱟᱵᱚᱣᱟᱜ ᱥᱚᱨᱤᱨ ᱨᱮ ᱦᱮᱸ
ᱦᱮᱸ ᱛᱟᱦᱚᱞᱮ ᱦᱚᱜᱚᱭ ᱡᱟᱹᱯᱩᱫ ᱮᱫᱚᱭ ᱛᱟᱦᱚᱞᱮ ᱚᱱᱟ ᱡᱟᱹᱯᱩᱫ ᱡᱟᱹᱯᱩᱫ ᱥᱚᱲᱮ ᱠᱚ ᱦᱩᱭ ᱵᱟᱲᱟᱜ ᱠᱟᱱᱟ ᱥᱮ ᱵᱟᱝ ᱥᱚᱲᱮᱭ ᱫᱟᱯᱮ ᱥᱮ ᱵᱟᱝ
ᱦᱮᱸ ᱥᱚᱲᱮ ᱠᱚᱫᱚ ᱥᱚᱲᱮ ᱦᱩᱭ ᱵᱟᱲᱟᱭᱮᱱ ᱜᱮᱭᱟ ᱛᱚ ᱟᱫᱚ ᱛᱤᱦᱮᱧ ᱜᱟᱯᱟ ᱫᱚ ᱵᱟᱝ ᱦᱩᱭᱩ ᱠᱟᱱᱟ ᱱᱟᱦᱟᱜ ᱟᱨᱚ ᱥᱚᱲᱮ ᱦᱩᱭᱩᱜᱼᱟ ᱟᱨ ᱫᱮᱞᱤ ᱯᱚᱨ ᱯᱚᱨ ᱥᱳᱲᱮ ᱦᱚᱛᱚ ᱡᱚᱢ ᱫᱚ ᱩᱪᱤᱛ ᱵᱟᱝ ᱠᱟᱱᱟ ᱟᱫᱚ ᱚᱱᱟᱛᱮ ᱦᱳᱭ ᱚᱱᱟᱛᱮ ᱵᱟᱨᱯᱮ ᱢᱟᱦᱟ ᱵᱟᱫᱽ ᱵᱟᱫᱽ ᱥᱳᱲᱮ ᱦᱩᱭᱩᱜᱼᱟ ᱟᱨ ᱡᱟᱹᱯᱩᱫ ᱨᱮᱫᱚ ᱥᱳᱲᱮ ᱡᱚᱢ ᱦᱚᱸ ᱠᱟᱹᱴᱤᱡ ᱵᱷᱟᱞᱮ ᱜᱮ ᱵᱩᱡᱷᱟᱹᱜᱼᱟ
ᱦᱮᱸ ᱯᱩᱴᱠᱟᱹ ᱥᱳᱲᱮ ᱛᱟᱦᱚᱞᱮ ᱦᱳᱭ ᱡᱚᱢ ᱵᱟᱲᱟ ᱠᱮᱫ ᱜᱮᱭᱟ ᱯᱮ ᱚᱲᱟᱜ ᱠᱚ ᱠᱚᱨᱮᱫᱚ ᱵᱷᱟᱜᱤ ᱜᱮ
ᱦᱮᱸ ᱯᱩᱴᱠᱟᱹ ᱥᱲᱮ ᱚᱢᱚᱱᱚᱜ ᱠᱟᱱᱟ ᱠᱚ ᱡᱚᱢ ᱠᱮᱫᱟᱞᱮ ᱛᱚ ᱛᱮᱦᱮᱱ ᱦᱚᱞᱮ ᱞᱟᱹᱭᱮᱫ ᱛᱟᱦᱮᱸᱫ ᱪᱟᱞᱟᱣ ᱜᱮ ᱦᱟᱞᱟᱝ ᱯᱩᱴᱠᱟᱹ ᱦᱟᱞᱟᱝ ᱟᱫᱚ ᱛᱮᱦᱮᱧ ᱢᱟᱭ ᱫᱟᱜ ᱠᱮᱫ ᱥᱮᱛᱟᱜ ᱠᱷᱚᱡ ᱦᱮᱜ ᱱᱤᱛᱚᱜ ᱯᱷᱟᱸᱠ ᱠᱟᱫᱟ ᱟᱫᱚ ᱱᱤᱛᱚᱜ ᱫᱚ ᱦᱮᱸ ᱱᱤᱛᱚᱜ ᱮᱢ ᱵᱤᱨᱮᱢ ᱥᱮᱱ ᱞᱮᱱᱠᱷᱟᱱ ᱫᱚ ᱛᱤᱱᱟᱹᱜ ᱮᱢ ᱧᱟᱢ ᱠᱚᱣᱟ ᱟᱨ ᱯᱩᱴᱠᱟᱹ ᱫᱚ ᱡᱮ ᱪᱟᱞᱟᱣ ᱠᱟᱛᱮᱜ ᱤᱧ ᱦᱟᱞᱟᱝ ᱟᱹᱜᱩ ᱠᱚᱣᱟ ᱚᱱᱠᱟ ᱫᱚ ᱵᱟᱝ ᱛᱚ ᱯᱩᱨᱟᱹ ᱢᱟᱱᱮ ᱟᱹᱰᱤ ᱩᱭᱩᱝ ᱟᱛᱮᱫ ᱯᱟᱸᱡᱟ ᱠᱚ ᱦᱩᱭᱩᱜᱼᱟ ᱜᱚᱴᱟ ᱪᱟᱞᱟᱣ ᱛᱚᱨᱟ ᱦᱮᱡ ᱛᱚ ᱵᱟᱝ ᱜᱟᱱᱚᱜᱼᱟ ᱦᱮᱸ
ᱦᱮ ᱟᱰᱤ ᱜᱷᱟᱲᱤᱡ ᱠᱚᱭᱚᱜ ᱵᱟᱲᱟ ᱞᱟᱜᱟᱜᱼᱟ ᱛᱚᱵᱮ ᱟᱹᱱᱤᱡ ᱠᱚ ᱧᱟᱢᱚᱜ ᱧᱟᱢᱚᱜᱼᱟ
ᱦᱮᱸ ᱟᱨ ᱱᱚᱣᱟ ᱵᱤᱨ ᱨᱮᱫᱚ ᱡᱟᱦᱟ ᱟᱞᱮᱭᱟᱜ ᱵᱤᱨ ᱚᱱᱟ ᱫᱚ ᱫᱚᱢᱮ ᱫᱚ ᱵᱟᱝ ᱵᱚᱲᱚ ᱜᱮᱭᱟ ᱛᱚ ᱟᱨ ᱜᱚᱴ ᱴᱟ ᱦᱟᱱᱛᱮ ᱱᱟᱛᱮᱱ ᱠᱚᱠᱚ ᱦᱤᱡᱩᱜ ᱠᱟᱱᱟ ᱦᱟᱞᱟᱝ ᱟᱫᱚ ᱛᱤᱱᱟᱹᱜ ᱮᱢ ᱧᱟᱢ ᱠᱚᱣᱟ ᱚᱸᱰᱮ ᱫᱚ ᱟᱨ ᱦᱩᱭ ᱠᱚᱜᱼᱟ ᱵᱤᱨ ᱮᱲᱮ ᱠᱷᱟᱱ ᱫᱚ ᱱᱟᱦᱟᱜ ᱠᱚ ᱧᱟᱢ ᱠᱚᱜ ᱜᱮᱭᱟ
ᱦᱳᱭ ᱟᱨ ᱦᱩᱰᱤᱧ ᱦᱩᱰᱤᱧ ᱵᱤᱨ ᱨᱮᱫᱚ ᱢᱟᱱᱮ ᱩᱱᱟᱹᱜ ᱦᱚᱲᱛᱮ ᱦᱟᱱᱛᱮ ᱱᱟᱛᱮ ᱦᱚᱲ ᱠᱚ ᱦᱤᱡᱩᱜᱼᱟ ᱥᱮ ᱩᱱᱟᱹᱜ ᱦᱚᱲ ᱛᱮᱫᱚ ᱦᱳᱭᱛᱚ ᱩᱱᱟᱹᱜ ᱜᱟᱱ ᱫᱚ ᱵᱟᱝᱯᱮ ᱧᱟᱢᱮᱫ ᱠᱚ ᱜᱮᱭᱟ ᱩᱱ ᱫᱚ ᱯᱨᱟᱭ ᱞᱮᱠᱟ ᱦᱚᱲ ᱜᱮᱠᱚ ᱯᱟᱸᱡᱟᱭᱮᱫ ᱠᱚᱣᱟ ᱩᱱᱟᱹᱜ
ᱦᱮᱸ ᱱᱚᱰᱮ ᱠᱷᱚᱱᱟᱜ ᱫᱚ ᱡᱮᱢᱚᱱ ᱱᱚᱣᱟ ᱟᱞᱮᱴᱷᱮᱱ ᱫᱚ ᱵᱟᱨᱭᱟ ᱤᱭᱟᱹ ᱢᱮᱱᱟᱜᱼᱟ ᱯᱟᱲᱟ ᱢᱮᱱᱟᱜᱼᱟ ᱵᱟᱱᱟᱨ ᱯᱟᱲᱟ ᱨᱮᱱ ᱠᱚ ᱦᱤᱡᱩᱜ ᱠᱟᱱᱟ ᱟᱵᱟᱨ ᱟᱨᱚ ᱮᱴᱟᱜ ᱦᱟᱱᱛᱮᱱ ᱠᱚ ᱮᱴᱟᱜ ᱟᱛᱳ ᱨᱮᱱ ᱠᱚᱦᱚᱸᱠᱚ ᱦᱤᱡᱩᱜ ᱠᱟᱱᱟ ᱯᱟᱸᱡᱟ ᱛᱟᱦᱚᱞᱮ ᱩᱱᱟᱹᱜ ᱜᱟᱱ ᱦᱚᱲ ᱦᱟᱞᱟᱝ ᱠᱚ ᱪᱟᱞᱟᱜ ᱠᱟᱱᱟ ᱾ ᱟᱫᱚ ᱚᱠᱟᱨᱮᱢ ᱧᱟᱢ ᱠᱚᱣᱟ ᱩᱱᱟᱹᱜ ᱜᱟᱱ ᱫᱚ ᱾
ᱚ ᱦᱮᱸ ᱦᱮᱸ ᱾ ᱚᱱᱟ ᱠᱷᱟᱛᱤᱨ ᱩᱱᱟᱹᱜ ᱩᱱᱟᱹᱜ ᱜᱟᱱ ᱦᱚᱲ ᱠᱚ ᱦᱮᱡ ᱞᱮᱱᱠᱷᱟᱱ ᱫᱚ ᱪᱤᱠᱟᱹᱛᱮᱢ ᱧᱟᱢ ᱠᱚᱣᱟ, ᱵᱟᱢ ᱵᱟᱝ ᱠᱚ ᱧᱟᱢ ᱞᱟᱜᱤᱫᱚᱜ-ᱟ ᱩᱱᱟᱹᱜ ᱦᱚᱲ ᱛᱟᱞᱟ ᱨᱮᱫᱚ᱾ ᱵᱟᱠᱷᱟᱱ ᱫᱚ ᱡᱚᱛᱚ ᱦᱚᱲ ᱵᱚ ᱯᱟᱸᱡᱟ ᱠᱚᱜᱮᱭᱟ᱾ ᱚᱠᱚᱭ ᱫᱚ ᱠᱚᱢ ᱵᱮᱥᱤ ᱠᱚ ᱧᱟᱢ ᱠᱚᱜᱮᱭᱟ᱾
ᱦᱳᱭ ᱦᱳᱭ ᱦᱳᱭ᱾ ᱟᱫᱚ ᱯᱩᱴᱠᱟᱹ ᱦᱚᱸ ᱯᱟᱸᱡᱟ ᱦᱚᱸᱛᱚ ᱟᱹᱰᱤ ᱜᱷᱟᱹᱲᱤᱡ ᱯᱟᱸᱡᱟ ᱠᱚ ᱦᱩᱭᱩᱜ-ᱟ᱾
ᱢᱤᱫ ᱜᱷᱟᱹᱲᱤᱡ ᱛᱮᱦᱚᱸ ᱵᱟᱝ ᱠᱚ ᱧᱟᱢ ᱞᱟᱹᱜᱤᱫᱚᱜ-ᱟ ᱟᱨ ᱧᱮᱞ ᱠᱚᱢ ᱩᱱᱠᱩ ᱡᱟᱦᱟᱸ ᱨᱮ ᱦᱟᱥᱟ ᱛᱩᱞ ᱛᱩᱞ ᱠᱚᱜ-ᱟ ᱚᱸᱰᱮ ᱠᱚ ᱧᱟᱢᱚᱜ ᱜᱮᱭᱟ ᱠᱚ᱾
ᱦᱮᱸ ᱯᱷᱩᱴᱠᱟᱹ ᱫᱚ ᱡᱮᱢᱚᱱ ᱤᱭᱟᱹ ᱦᱟᱥᱟ ᱨᱮᱠᱚ ᱧᱟᱢᱚᱜ-ᱟ ᱟᱨᱟᱜ ᱦᱟᱥᱟ ᱨᱮ᱾
ᱦᱮᱸ ᱚᱱᱛᱮ ᱱᱟᱜ ᱦᱟᱥᱟ ᱠᱚ ᱦᱟᱱᱮ ᱛᱩᱞ ᱛᱩᱞ ᱠᱚᱜ-ᱟ᱾
ᱦᱚᱸ ᱟᱨ ᱤᱭᱟᱹ ᱦᱟᱥᱟ ᱨᱮᱠᱚ ᱧᱟᱢᱚᱜ ᱜᱮᱭᱟ ᱡᱟᱦᱟᱸ ᱚᱱᱮ ᱫᱷᱤᱨᱤ ᱛᱟᱦᱮᱸᱱᱟ ᱨᱳᱰᱜᱳ ᱨᱳᱰᱜᱳ᱾
ᱦᱮᱸ ᱦᱮᱸ ᱧᱮᱞ ᱵᱟᱲᱟ ᱦᱩᱭ ᱠᱟᱱ ᱜᱮᱭᱟ᱾
ᱦᱮᱸ ᱚᱱᱟ ᱠᱚᱨᱮ ᱠᱚ ᱧᱟᱢᱚᱜ-ᱟ ᱟᱨ ᱫᱟᱜ ᱞᱮᱠᱷᱟᱱ ᱫᱚᱭ ᱱᱤᱛᱚᱜ ᱫᱚ ᱡᱟᱦᱟᱸ ᱦᱟᱥᱟ ᱛᱩᱞ ᱠᱚᱣᱟ ᱚᱱᱟ ᱠᱚᱦᱚᱸ ᱡᱚᱛᱚ ᱟᱹᱛᱩ ᱤᱫᱤᱭᱟ ᱱᱤᱛᱚᱜ ᱫᱚ ᱯᱩᱴᱠᱟᱹ ᱜᱮᱠᱚ ᱧᱮᱞᱚᱜ-ᱟ᱾
ᱦᱳᱭ ᱚᱠᱛᱚ ᱦᱚᱸ